ᱦᱮᱞᱳ ᱦᱮᱸ ᱦᱮᱸ ᱡᱚᱦᱟᱨ ᱜᱮ
ᱦᱩᱸ ᱪᱮᱫ ᱞᱮᱠᱟ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ, ᱟᱵᱮᱱ ᱜᱮ?
ᱦᱮᱸ ᱟᱞᱤᱧ ᱦᱚᱸ ᱱᱟᱯᱟᱭ ᱜᱮ, ᱨᱚᱲ ᱛᱚ ᱥᱟᱯᱷᱟ ᱜᱮ ᱪᱟᱞᱟᱜ ᱠᱟᱱᱟ ᱥᱮ?
ᱦᱩᱸ
ᱦᱳᱭ ᱦᱳᱭ ᱛᱚᱵᱮ ᱡᱚᱢ ᱵᱟᱲᱟ ᱦᱳᱭᱱᱟ?
ᱦᱮᱸ ᱡᱚᱢ ᱵᱟᱲᱟ ᱠᱚ ᱦᱩᱭ ᱠᱟᱱᱟ ᱦᱟᱸᱜ, ᱟᱹᱵᱤᱱᱟᱜ
ᱦᱩᱸ ᱟᱞᱤᱧ ᱦᱟᱸᱜ ᱛᱚ ᱡᱚᱢ ᱵᱟᱲᱟ ᱫᱚ ᱵᱟᱝ ᱦᱩᱭ ᱠᱟᱱᱟ᱾ ᱛᱷᱚᱲᱟ ᱠᱟᱹᱴᱤᱡ ᱵᱟᱨᱦᱮ ᱨᱮ ᱵᱟᱨᱦᱮ ᱠᱷᱚᱱ ᱱᱤᱛᱚᱜ ᱜᱮ ᱦᱮᱡ ᱦᱩᱭ ᱱᱟ
ᱟᱪᱪᱷᱟ
ᱦᱩᱸ ᱛᱚᱵᱮ ᱜᱚᱝᱠᱮ ᱛᱷᱚᱲᱟ ᱠᱟᱹᱴᱤᱡ ᱮᱸ ᱞᱟᱹᱭ ᱵᱮᱱ ᱟᱵᱚ ᱦᱚᱲ ᱥᱚᱢᱟᱡᱽ ᱚᱞᱚᱜ ᱯᱟᱲᱦᱟᱜ ᱫᱤᱠ ᱫᱤᱭᱮ? ᱛᱤᱱᱟᱹᱜ ᱴᱟᱠᱚ ᱞᱟᱦᱟᱜ ᱠᱟᱱ ᱛᱟᱵᱚᱱᱟ ᱛᱷᱚᱲᱟ ᱠᱟᱹᱴᱤᱡ ᱟᱵᱮᱱᱟᱜ ᱦᱩᱫᱤᱥ ᱵᱤᱪᱟᱹᱨ ᱠᱚ ᱞᱟᱹᱭ ᱛᱟᱵᱮᱱ
ᱟᱪᱪᱷᱟ
ᱦᱮᱸ
ᱦᱩᱸ ᱞᱟᱦᱟ ᱫᱚ ᱧᱮᱞ ᱦᱩᱭᱩᱜ ᱠᱟᱱᱟ ᱡᱟ ᱞᱟᱦᱟᱛᱮ ᱠᱷᱚᱱᱟᱜ ᱫᱚ‍᱾ ᱠᱤᱪᱷᱩᱴᱟ ᱠᱟᱹᱴᱤᱡ ᱰᱮᱵᱷᱞᱚᱯ ᱟᱠᱟᱱ ᱛᱟᱵᱚᱱᱟ᱾
ᱦᱩᱸ
ᱛᱚ ᱤᱧᱟᱹᱜ ᱫᱤᱠ ᱠᱷᱚᱱᱟᱜ ᱫᱚ ᱞᱟᱹᱭ ᱨᱮᱱᱟᱜ ᱫᱚ ᱢᱮᱱᱟᱜᱼᱟ ᱡᱩᱫᱤ ᱟᱨ ᱠᱟᱹᱴᱤᱡ ᱪᱮᱛᱟᱱ ᱨᱮᱵᱚᱱ ᱪᱟᱞᱟᱣ ᱫᱟᱲᱮᱭᱟᱜᱼᱟ ᱛᱚ ᱟᱨᱚ ᱵᱷᱟᱜᱤᱜᱼᱟ ᱡᱮᱭᱥᱮ ᱫᱤᱠᱩ ᱠᱚᱦᱚᱸ ᱠᱚ ᱞᱟᱹᱭ ᱫᱟᱲᱮᱭᱟᱜᱼᱟ ᱡᱮ ᱦᱮᱸ ᱵᱟᱝᱢᱟ ᱱᱤᱛᱚᱜ ᱫᱚ ᱥᱟᱱᱛᱟᱲ ᱠᱚᱦᱚᱸ ᱠᱚ ᱡᱟᱜᱽᱨᱚᱱ ᱟᱠᱟᱱᱟ ᱡᱟᱦᱟᱸ ᱫᱚ
ᱦᱩᱸ
ᱛᱟᱦᱞᱮ ᱠᱷᱟᱡ ᱟᱨᱚ ᱵᱷᱟᱜᱤ ᱠᱚᱜᱼᱟ
ᱦᱳᱭ ᱦᱳᱭ ᱦᱮᱸ ᱚᱱᱟᱜᱮ ᱛᱟᱨᱯᱚᱨ ᱞᱟᱦᱟ ᱠᱷᱚᱡ ᱫᱚ ᱚᱱᱮᱠᱴᱟᱜᱮ ᱟᱵᱚᱨᱮᱱ ᱦᱚ ᱦᱚ ᱦᱚᱲ ᱠᱚᱫᱚ ᱞᱟᱦᱟᱣ ᱟᱠᱟᱱ ᱛᱟᱵᱚᱱ ᱜᱮᱭᱟ ᱠᱚ ᱞᱟᱦᱟ ᱛᱮᱫᱚ ᱩᱱᱟᱹᱜ ᱴᱟ ᱫᱚ ᱚᱞᱚᱜ ᱯᱟᱲᱟᱜ ᱫᱤᱠᱫᱤᱭᱟᱹ ᱫᱚ ᱩᱱᱟᱹᱜ ᱫᱷᱮᱭᱟᱱ ᱫᱚ ᱵᱟᱝ ᱛᱟᱦᱮᱸ ᱞᱮᱱ
ᱵᱟᱝ ᱵᱟᱝ ᱵᱟᱝ
ᱟᱫᱚ ᱱᱚᱛᱮ ᱡᱟᱦᱟᱸᱥᱮᱫ ᱯᱟᱥᱴᱟ ᱟᱹᱞᱤᱧ ᱡᱟᱦᱟᱸ ᱛᱤᱱᱟᱹᱜ ᱞᱤᱧ ᱧᱮᱞ ᱠᱟᱜᱼᱟ ᱚᱱᱛᱮ ᱫᱚ ᱠᱚᱢᱯᱤᱴᱤᱥᱮᱱ ᱫᱚᱢᱮ ᱪᱮᱫ ᱞᱮᱠᱟ ᱠᱚᱢᱯᱤᱴᱤᱥᱚᱱ ᱫᱚᱢᱮ ᱢᱟᱱᱮ ᱚᱠᱚᱭ ᱢᱟᱪᱮᱫ ᱨᱮᱭᱟᱜ ᱚᱠᱚᱭ ᱢᱟᱥᱴᱟᱨ ᱰᱤᱜᱽᱨᱤᱭ ᱠᱚᱨᱟᱣ ᱫᱟᱭ ᱥᱚᱵ ᱢᱟᱪᱮᱫ ᱥᱟᱱᱟᱭᱮᱫ ᱠᱚᱣᱟ ᱟᱫᱚ ᱡᱚᱠᱷᱚᱱ ᱚᱞ ᱪᱤᱠᱤ ᱮᱦᱚᱵ ᱚᱱᱟᱛᱮ ᱟᱫᱚ ᱥᱚᱵ ᱚᱱᱟ ᱢᱟᱥᱴᱟᱨ ᱰᱤᱜᱽᱨᱤ ᱠᱚᱠᱚ ᱠᱚᱨᱟᱣ ᱫᱚᱦᱚ ᱠᱟᱜ ᱠᱟᱱᱟ ᱡᱩᱫᱤ ᱡᱟᱦᱟᱱᱟᱜ ᱠᱤᱪᱷᱩ ᱵᱮᱵᱚᱥᱛᱷᱟ ᱦᱩᱭᱩᱜ ᱠᱷᱟᱡ ᱟᱫᱚ ᱚᱱᱟᱛᱮ ᱟᱹᱰᱤᱜᱮ ᱠᱚᱢᱯᱤᱴᱤᱥᱚᱱ ᱱᱚᱛᱮ ᱫᱚ ᱟᱫᱚ ᱡᱟᱦᱟᱸᱭ ᱡᱳᱜᱽᱜᱳ ᱢᱮᱱᱟᱭ ᱩᱱᱤᱜᱮᱭ ᱧᱟᱢᱟ ᱟᱫᱚ ᱡᱟᱦᱱᱟᱜ ᱚᱞᱚᱜ ᱯᱟᱲᱦᱟᱜ ᱛᱟᱦᱮᱱ ᱠᱷᱟᱡ ᱫᱚ ᱡᱟᱦᱱᱟᱜ ᱵᱟᱝ ᱡᱟᱦᱱᱟᱜ ᱠᱚᱨᱟᱣ ᱜᱟᱱᱚᱜᱼᱟ ᱠᱚᱨᱟᱣ ᱡᱩᱛ ᱢᱟᱱᱮ ᱠᱚᱨᱟᱣ ᱫᱟᱲᱮᱭᱟᱜᱼᱟ ᱠᱚ ᱚᱞᱚᱜ ᱯᱟᱲᱦᱟᱣ ᱵᱟᱝ ᱛᱟᱦᱮᱱ ᱠᱷᱟᱡ ᱛᱚ ᱡᱟᱦᱱᱟᱜ ᱛᱚ ᱪᱤᱠᱟᱛᱮᱵᱮᱱ ᱠᱚᱨᱟᱣ ᱫᱟᱲᱮᱭᱟᱜᱼᱟ ᱥᱮ
ᱦᱚᱸ ᱚᱱᱟ ᱢᱟ ᱦᱮᱸ ᱠᱟᱱ ᱜᱮᱭᱟ
ᱦᱟᱸ ᱚᱱᱟᱛᱮ ᱚᱞᱚᱜ ᱯᱟᱲᱦᱟᱜ ᱫᱚ ᱟᱹᱰᱤᱜᱮ ᱡᱚᱨᱩᱨᱤ ᱠᱟᱱᱟ
ᱟᱪᱪᱷᱟ ᱜᱚᱝᱠᱮ ᱛᱟᱦᱚᱞᱮ ᱦᱚᱞᱟ ᱢᱟᱸᱫᱷᱮᱨᱟᱜ ᱡᱟᱦᱟᱸ ᱠᱟᱹᱢᱤ ᱦᱚᱨᱟ ᱠᱚᱫᱚ ᱟᱯᱮ ᱚᱱᱛᱮ ᱫᱚ ᱪᱮᱫ ᱞᱮᱠᱟ ᱯᱮ ᱯᱟᱨᱚᱢ ᱠᱮᱫᱼᱟ?
ᱱᱚᱛᱮ ᱫᱚ ᱮᱠᱫᱚᱢ ᱟᱹᱰᱤ ᱵᱮᱥ ᱜᱮ ᱟᱹᱰᱤ ᱢᱚᱡᱽ ᱜᱮ ᱯᱟᱨᱚᱢᱱᱟ ᱟᱞᱮ ᱫᱚ ᱱᱚᱛᱮ ᱵᱚᱞ ᱮᱱᱮᱡ ᱢᱟ ᱦᱩᱭᱩᱜ ᱠᱟᱱ ᱛᱟᱦᱮᱱ ᱜᱮ ᱟᱫᱚ ᱠᱚ ᱟᱫᱚ ᱟᱸᱡᱚᱢ ᱢᱮᱱ ᱮᱫᱟᱠᱚ
ᱠᱚᱲᱟ ᱠᱚᱠᱚ ᱢᱮᱱ ᱫᱟ ᱡᱮ ᱱᱤᱭᱟᱹ ᱵᱟᱨ ᱡᱟᱦᱟᱸ ᱠᱚᱨᱟᱣ ᱦᱳᱭᱱᱟ ᱟᱹᱰᱤ ᱵᱮᱥ ᱜᱮ ᱟᱹᱰᱤ ᱢᱚᱸᱡᱽ ᱜᱮ ᱠᱟᱨᱚᱱ ᱨᱮᱞᱤ ᱠᱚ ᱛᱟᱦᱮᱸ ᱠᱟᱱᱟ ᱫᱚᱥ ᱠᱤᱞᱳᱢᱤᱴᱟᱨ ᱠᱟᱨᱫᱟᱹᱵᱤᱡ ᱡᱟᱦᱟᱸ ᱨᱮᱞᱤ ᱠᱚ ᱛᱟᱦᱮᱸ ᱠᱟᱱᱟ ᱟᱫᱚ ᱚᱱᱟ ᱨᱮᱞᱤ ᱨᱮ
ᱟᱹᱰᱤ ᱜᱟᱱ ᱩᱱᱠᱩ ᱦᱚᱨ ᱛᱮ ᱡᱚᱠᱷᱚᱱ ᱪᱟᱞᱟᱣ ᱦᱩᱭᱩᱜ ᱠᱟᱱ ᱛᱟᱦᱮᱸᱱᱟ ᱟᱫᱚ ᱠᱚ ᱢᱮᱱᱫᱟ ᱠᱩᱞᱤᱭᱮᱫ ᱠᱚᱣᱟ ᱠᱚ ᱡᱮ ᱱᱤᱭᱟᱹ ᱫᱚ ᱪᱮᱫ ᱠᱟᱱ ᱛᱟᱯᱮᱭᱟ ᱪᱮᱫ ᱨᱮᱭᱟᱜ ᱥᱮ ᱡᱟᱦᱟᱱᱟᱜ ᱯᱮ ᱟᱱᱫᱳᱞᱚᱱ ᱫᱟ ᱥᱮ ᱪᱮᱫ ᱢᱮᱱᱫᱟ ᱵᱟ ᱵᱟ ᱱᱤᱭᱟᱹ ᱫᱚ ᱢᱤᱫᱴᱟᱝ ᱟᱞᱮᱭᱟᱜ ᱡᱟᱦᱟᱸ ᱛᱮᱦᱤᱧᱟᱜ ᱡᱟᱦᱟᱸ ᱫᱤᱱ ᱠᱟᱱᱟ ᱚᱱᱟ ᱫᱤᱱ ᱫᱚ ᱠᱷᱟᱞᱤ ᱩᱭᱟᱹᱨ ᱢᱟᱱᱮ ᱧᱩᱢ ᱠᱟᱛᱮ ᱚᱱᱟ ᱥᱚᱨᱚᱱᱤᱭᱚ ᱫᱤᱱ ᱦᱤᱥᱟᱹᱵ ᱛᱮ ᱟᱞᱮ ᱨᱮᱞᱤ ᱞᱮ ᱩᱰᱩᱠ ᱟᱠᱟᱱᱟ ᱟᱫᱚ ᱟᱫᱚ ᱚᱱᱮ ᱢᱤᱫᱴᱮᱱ ᱡᱟᱦᱟᱸ ᱵᱟᱝᱠᱚ ᱵᱟᱲᱟᱭ ᱠᱟᱱ ᱛᱟᱦᱮᱱᱟ ᱫᱮᱠᱳ ᱠᱚ ᱩᱱᱠᱩ ᱠᱚ ᱵᱟᱲᱟᱭ ᱧᱟᱢ ᱮᱫᱟ ᱡᱮ ᱱᱤᱭᱟᱹ ᱫᱚ ᱠᱟᱱᱟ ᱟᱵᱚ ᱟᱵᱚ ᱦᱚᱲ ᱠᱚᱣᱟᱜ ᱦᱩᱞ ᱢᱟᱦᱟ ᱥᱮ ᱪᱮᱫ ᱠᱟᱱᱟ ᱚᱱᱟ ᱠᱚᱠᱚ ᱵᱟᱲᱟᱭ ᱧᱟᱢ ᱮᱫᱟ ᱛᱚ ᱟᱹᱰᱤ ᱵᱮᱥ ᱠᱚ ᱵᱩᱡᱷᱟᱹᱣ ᱮᱫᱟ ᱟᱫᱚ ᱚᱠᱟ ᱠᱚᱨᱮ ᱡᱩᱣᱟᱹᱱ ᱠᱚᱲᱟ ᱠᱚᱠᱚ ᱢᱮᱱ ᱮᱫᱟ ᱡᱮ
ᱯᱟᱛᱟᱪᱷᱟᱛᱟ ᱤᱭᱟᱹ ᱠᱚᱨᱮ ᱡᱟᱛᱨᱟ ᱠᱚᱨᱮ ᱤᱭᱟᱹ ᱠᱚᱨᱮ ᱯᱨᱳᱜᱨᱟᱢ ᱠᱚᱨᱮ ᱡᱟᱦᱟᱸ ᱛᱤᱱᱟᱹᱜ ᱢᱚᱡᱽ ᱡᱟᱦᱟᱸ ᱨᱟᱹᱥᱠᱟᱹ ᱵᱟᱝᱠᱩ ᱵᱩᱡᱷᱟᱹᱣ ᱟᱠᱟᱫᱟ ᱚᱱᱟ ᱱᱤᱭᱟᱹ ᱨᱮᱞᱤ ᱨᱮᱠᱚ ᱵᱩᱡ ᱵᱩᱡ ᱠᱮᱫᱟ ᱠᱚ ᱟᱛᱢᱟ ᱫᱚ ᱟᱹᱰᱤ ᱢᱚᱡᱽ ᱢᱚᱸᱡᱽ ᱜᱮ ᱵᱩᱡᱷᱟᱹᱜ ᱠᱟᱱᱟ ᱛᱚ ᱱᱚᱝᱠᱟᱜᱮ ᱨᱮᱞᱤ ᱫᱟᱬᱟ ᱟᱹᱰᱤ ᱨᱟᱹᱥᱠᱟᱹ ᱨᱮᱱᱟᱜ ᱜᱮ ᱵᱩᱡᱷᱟᱹᱜ ᱠᱟᱱᱟ ᱛᱟᱨᱯᱚᱨ ᱢᱟᱨᱟᱝ ᱦᱚᱲ ᱠᱚ ᱩᱱᱠᱩ ᱦᱚᱸᱠᱚ ᱢᱮᱱ ᱵᱟᱲᱟ ᱮᱫᱟ ᱡᱮ ᱟᱹᱰᱤ ᱢᱚᱸᱡᱽ ᱜᱮ
ᱦᱩᱸ
ᱢᱚᱸᱡᱽ ᱜᱮᱭᱟ ᱠᱚ ᱦᱮᱸ ᱢᱚᱸᱡᱽ ᱜᱮ ᱵᱩᱡᱷᱟᱹᱣ ᱮᱫᱟᱠᱚ ᱚᱱᱟᱜᱮ ᱢᱤᱫᱴᱮᱱ ᱵᱷᱟᱜᱤ ᱠᱷᱚᱵᱚᱨ ᱟᱰᱤ ᱵᱮᱥᱜᱤ ᱛᱚ ᱟᱯᱮ ᱥᱮᱫ ᱫᱚ ᱪᱮᱫ ᱞᱮᱠᱟ ᱠᱚ ᱢᱟᱱᱟᱣ ᱠᱮᱜᱼᱟ
ᱦᱮᱸ ᱟᱞᱮ ᱥᱮᱱ ᱦᱚᱸ ᱡᱟᱣ ᱫᱤᱱ ᱞᱮᱠᱟᱜᱮ ᱞᱟᱦᱟᱛᱮ ᱪᱮᱫᱠᱟ ᱞᱮ ᱡᱚᱢ ᱡᱚᱢᱟᱴ ᱠᱟᱛᱮᱫ ᱠᱚ ᱢᱟᱱᱟᱣ ᱜᱮᱭᱟ ᱛᱚ ᱚᱱᱟ ᱠᱷᱚᱱᱟᱜ ᱦᱚᱸ ᱱᱮᱥ ᱟᱨᱚ ᱵᱷᱟᱹᱜᱤ ᱛᱮᱞᱮ ᱯᱟᱨᱚᱢ ᱟᱠᱟᱜᱼᱟ ᱡᱟᱸᱦᱟ ᱫᱚ ᱚᱱᱠᱟ ᱜᱤ ᱪᱮᱫ ᱞᱮᱠᱟᱢ ᱞᱟᱹᱭ ᱠᱮᱜᱼᱟ ᱟᱞᱮ ᱦᱚᱸ ᱤᱱᱠᱟ ᱜᱮ ᱱᱚᱰᱮ ᱨᱮᱞᱤ ᱠᱚ ᱤᱫᱤ ᱞᱮᱫ ᱠᱚᱣᱟ ᱡᱷᱚᱛᱚ ᱠᱚᱜᱤ ᱡᱮ ᱡᱟᱸᱦᱟᱸᱭ ᱜᱮ ᱚᱸᱰᱮ ᱪᱟᱞᱟᱣ ᱠᱟᱛᱮ ᱨᱮᱞᱤ ᱪᱟᱞᱟᱣ ᱫᱟᱲᱮᱭᱟᱜᱼᱟᱭ ᱚᱱᱟ ᱵᱟᱨᱮᱛᱮ ᱚᱸᱰᱮ ᱠᱷᱚᱱᱟᱜ ᱚᱝᱠᱟ ᱜᱮᱠᱚ ᱠᱩᱠᱞᱤ ᱵᱟᱲᱟ ᱠᱮᱜᱼᱟ ᱡᱮ ᱱᱚᱣᱟ ᱠᱚᱫᱚ ᱪᱮᱫ ᱠᱟᱱ ᱛᱟᱯᱮᱭᱟ ᱡᱮ ᱦᱮᱸ ᱩᱱᱫᱤᱱ ᱫᱚ ᱢᱚᱴᱟᱢᱩᱴᱤ ᱯᱟᱦᱤᱞ ᱠᱷᱚᱱᱟᱜ ᱫᱚ ᱩᱱᱟᱹᱜ ᱤᱭᱟᱹ ᱫᱚ ᱵᱟᱝ ᱛᱟᱦᱮᱸ ᱠᱟᱱ ᱛᱟᱵᱚᱱᱟ ᱥᱮ ᱱᱤᱛᱚᱜ ᱡᱟ ᱫᱤᱥᱚᱢ ᱦᱚᱲ ᱱᱤᱭᱮᱛᱮ ᱡᱟᱦᱟ ᱱᱤᱛᱚᱜ ᱵᱚᱱ ᱡᱟᱸᱦᱟ ᱫᱚ ᱥᱟᱞᱟ ᱜᱚᱴᱟ ᱨᱟᱠᱟᱵ ᱤᱫᱤᱭᱮᱫᱼᱟ ᱵᱩ
ᱛᱚ ᱚᱱᱠᱟ ᱜᱮ ᱩᱱᱠᱩ ᱠᱚ ᱢᱮᱱ ᱠᱮᱫᱟ ᱦᱮᱸ ᱛᱟᱦᱚᱞᱮ ᱱᱤᱛᱚᱜ ᱦᱚᱸ ᱠᱟᱹᱴᱤᱡ ᱵᱷᱟᱜᱮ ᱞᱮ ᱵᱩᱡᱷᱟᱹᱣ ᱠᱮᱫᱟ ᱡᱮ ᱥᱚᱢᱟᱡᱽ ᱨᱮᱱᱟᱜ ᱪᱮᱛᱟᱱ ᱥᱮᱫ ᱯᱮ ᱤᱫᱤᱭᱮᱫ ᱛᱟᱵᱚᱱᱟ ᱛᱟᱦᱚᱞᱮ
ᱦᱩᱸ
ᱚᱱᱟ ᱠᱚᱨᱮᱞᱮ ᱦᱩᱭ ᱵᱟᱲᱟᱭᱮᱱᱟ ᱛᱟᱯᱚᱨᱮ ᱚᱱᱟ ᱦᱤᱥᱟᱹᱵ ᱛᱮ ᱪᱷᱳᱴᱳ ᱠᱷᱟᱴᱚ ᱢᱤᱫᱴᱮᱱ ᱢᱟᱹᱭ ᱛᱟᱠᱩ ᱥᱮ ᱵᱟᱵᱩ ᱛᱟᱠᱩ ᱞᱟᱜᱤᱫ ᱢᱤᱫᱴᱮᱡ ᱚᱱᱩᱥᱴᱷᱟᱱ ᱞᱮᱠᱟᱞᱮ ᱥᱟᱯᱲᱟᱣ ᱞᱮᱜᱼᱟ ᱡᱟᱸᱦᱟᱸ ᱫᱚ ᱥᱯᱳᱨᱴ ᱠᱚᱞᱮ ᱠᱚᱨᱟᱣ ᱦᱩᱪᱩ ᱠᱮᱫ ᱠᱚᱣᱟ
ᱚ
ᱡᱮ ᱟᱫᱟᱨᱥ ᱨᱮᱱᱟᱜ ᱚᱱᱠᱟ ᱢᱮᱱᱟᱜ ᱠᱟᱫᱟ ᱟᱞᱩ ᱫᱳᱲ ᱴᱩᱠᱩᱡ ᱫᱟᱞ ᱵᱤᱥᱠᱩᱴ ᱫᱟᱹᱲ ᱚᱝᱠᱚ ᱠᱚᱥᱟ ᱚᱱᱟ ᱠᱚᱞᱮ ᱫᱚᱦᱚ ᱞᱮᱜᱼᱟ
ᱚ ᱦᱚᱸ ᱴᱷᱤᱠ ᱴᱷᱟᱠ ᱢᱚᱡ ᱜᱤ ᱦᱚᱸ ᱛᱟᱯᱚᱨ ᱚᱱᱟ ᱤᱭᱟᱹ ᱠᱚᱯᱮ ᱠᱚᱨᱟᱣ ᱞᱮᱜᱼᱟ ᱥᱮ ᱵᱟᱝ ᱛᱟᱦᱞᱮ ᱡᱟᱸᱦᱟᱸ ᱩᱱᱠᱩ ᱢᱟᱨᱟᱝ ᱢᱟᱨᱟᱝ ᱦᱚᱲ ᱠᱩ ᱡᱟᱸᱦᱟᱸᱭ ᱠᱩ ᱚᱱᱟ ᱦᱩᱞ ᱢᱟᱦᱟ ᱵᱟᱨᱮ ᱨᱮ ᱠᱟᱹᱴᱤᱡ ᱠᱚ ᱵᱟᱲᱟᱭᱟ ᱵᱷᱟᱜᱤ ᱡᱩᱛ ᱛᱮ ᱾
ᱡᱟᱸᱦᱟᱸᱭ ᱠᱩ ᱵᱟᱲᱟᱭᱟ ᱚᱱᱟ ᱠᱚ ᱵᱟᱨᱮᱛᱮ ᱩᱱᱠᱩ ᱠᱩ ᱠᱟᱴᱤᱡ ᱞᱮ ᱱᱮᱶᱛᱟ ᱞᱮᱫ ᱠᱚᱣᱟ
ᱦᱩᱸ
ᱩᱱᱠᱩ ᱦᱚᱸ ᱢᱚᱴᱟ ᱢᱩᱴᱤ ᱠᱚ ᱦᱮᱡ ᱥᱟᱠᱷᱤ ᱥᱚᱵᱷᱟ ᱞᱮᱜᱼᱟ
ᱦᱩᱸ
ᱡᱮ ᱵᱟᱨ ᱯᱮ ᱠᱟᱛᱷᱟ ᱞᱟᱹᱭ ᱞᱮᱠᱟᱛᱮ ᱡᱮ ᱩᱱᱠᱩ ᱠᱩ ᱞᱟᱹᱭ ᱠᱮᱜᱼᱟ ᱡᱮ ᱦᱮᱸ ᱟᱞᱮ ᱯᱮ ᱱᱮᱣᱛᱟ ᱠᱮᱫ ᱞᱮᱭᱟ ᱟᱹᱰᱤ ᱵᱷᱟᱹᱜᱤᱮ ᱞᱮ ᱵᱩᱡᱷᱟᱹᱣ ᱠᱮᱜᱼᱟ ᱟᱞᱮ ᱞᱮ ᱟᱥᱚᱜᱼᱟ ᱦᱤᱡᱩᱜ ᱠᱟᱱ ᱫᱤᱱ ᱨᱮᱦᱚᱸ ᱟᱨᱚ ᱪᱮᱛᱟᱱ ᱥᱮᱱ ᱵᱚᱱ ᱪᱟᱞᱟᱜᱼᱟ ᱛᱟᱯᱚᱨᱮ ᱟᱥᱟᱭᱟᱞᱮ ᱡᱮ ᱟᱞᱮ ᱦᱚᱸ ᱱᱮᱶᱛᱟ ᱞᱮᱯᱮ ᱚᱱᱠᱟᱜᱮ
ᱦᱩᱸ ᱦᱩᱸ ᱦᱮᱸᱛᱚ ᱱᱩᱠᱩ ᱛᱚᱵᱮ ᱛᱚᱠᱩ ᱵᱟᱲᱟᱭ ᱧᱟᱢᱟ ᱩᱱᱠᱩ ᱦᱩᱰᱤᱧ ᱦᱩᱰᱤᱧ ᱡᱟᱦᱟᱸᱭ ᱜᱤᱫᱽᱨᱟᱹ ᱠᱩᱠᱩ ᱦᱟᱨᱟᱜ ᱠᱟᱱᱟ ᱠᱚ ᱦᱟᱨᱟᱜ ᱥᱮ ᱦᱟᱨᱟ ᱡᱩᱣᱟᱹᱱ ᱠᱚᱲᱟ ᱠᱚᱸᱦᱚᱸ ᱩᱱᱠᱩ ᱞᱟᱹᱜᱤᱫ ᱦᱚᱸ ᱢᱤᱫᱴᱮᱱ ᱱᱟᱣᱟ ᱡᱤᱱᱤᱥ ᱵᱟᱲᱟᱭ ᱨᱮᱭᱟᱜ ᱥᱮ ᱡᱟᱸᱦᱟᱸ ᱵᱟᱝ ᱵᱟᱲᱟᱭᱟᱠᱩ ᱚᱱᱟ ᱠᱚᱠᱚ ᱵᱟᱲᱟᱭ ᱧᱟᱢᱟ, ᱧᱟᱢᱟᱠᱩ ᱾ ᱛᱚ ᱚᱱᱟ ᱠᱚ ᱡᱚᱨᱩᱨᱤ ᱠᱟᱱ ᱜᱮᱭᱟ, ᱞᱟᱹᱠᱛᱤᱭᱟᱱ ᱠᱟᱱ ᱜᱮᱭᱟ ᱾ ᱡᱟᱦᱟᱸᱭ ᱠᱩ ᱵᱟᱲᱟᱭᱟᱠᱩ ᱚᱱᱟ ᱠᱚ ᱱᱤᱭᱮ ᱦᱩᱞ ᱢᱟᱦᱟ ᱵᱟᱨᱮ ᱨᱮ ᱡᱟᱦᱟᱸᱭ ᱾ ᱮᱯᱚᱨᱮ ᱥᱚᱵᱚᱨᱛᱚ ᱮᱢ ᱛᱚ ᱵᱟᱝ ᱜᱟᱱᱚᱜᱼᱟ ᱡᱟᱦᱟᱸᱭ ᱵᱟᱲᱟᱭᱟ ᱩᱱᱤᱜᱤ ᱮᱢ ᱞᱮᱱᱠᱷᱟᱡ ᱛᱟᱦᱚᱞᱮ ᱦᱩᱸ ᱩᱱᱤᱜᱮ ᱴᱷᱤᱠ ᱢᱚᱸᱡᱽ ᱛᱮᱭ ᱞᱟᱹᱭ ᱫᱟᱲᱤᱭᱟᱜ-ᱟ ᱾ ᱛᱚ ᱟᱞᱮ ᱴᱷᱮᱡ ᱦᱚᱸ ᱱᱚᱰᱮ ᱚᱱᱠᱟ ᱜᱤ ᱦᱚᱦᱚ ᱦᱩᱭ ᱱᱮᱣᱛᱟ ᱫᱚᱠᱚ ᱱᱮᱣᱛᱟ ᱞᱮᱫ ᱠᱚᱣᱟ ᱠᱩ ᱡᱟᱸᱦᱟᱸᱭ ᱚᱱᱟ ᱠᱚ ᱵᱟᱨᱮ ᱨᱮ ᱠᱟᱹᱴᱤᱡ ᱵᱷᱟᱹᱜᱤ ᱱᱚᱞᱮᱡᱽ ᱢᱮᱱᱟᱜ ᱛᱟᱭᱟ
ᱦᱩᱸ ᱦᱩᱸ
ᱟᱫᱚ ᱦᱮᱸ ᱟᱫᱚ ᱚᱱᱟ ᱛᱮᱫᱚ ᱪᱮᱫ ᱦᱩᱭᱩᱜᱼᱟ ᱩᱱᱠᱩ ᱡᱟᱸᱦᱟᱸᱭ ᱦᱩᱰᱤᱧ ᱜᱤᱫᱽᱨᱟᱹ ᱠᱩᱠᱚ ᱦᱟᱨᱟᱜ ᱠᱟᱱᱟ ᱵᱟᱝ ᱩᱱᱠᱩ ᱠᱚ ᱵᱟᱲᱟᱭ ᱧᱟᱢᱟ ᱟᱨ ᱡᱟᱦᱟᱸᱭ ᱦᱟᱨᱟ ᱡᱩᱣᱟᱹᱱ ᱠᱚᱲᱟ ᱠᱚᱦᱚᱸ ᱠᱚ ᱵᱟᱲᱟᱭ ᱧᱟᱢᱟ᱾ ᱡᱮ ᱟᱹᱠᱷᱤᱨ ᱦᱩᱞ ᱢᱟᱦᱟᱸ ᱦᱩᱞ ᱢᱟᱦᱟ ᱡᱟᱦᱟ ᱢᱟᱱᱟᱣ ᱦᱩᱭᱩᱜ ᱠᱟᱱᱟ, ᱚᱱᱟ ᱫᱚ ᱪᱤᱫ ᱠᱟᱱᱟ ᱪᱮᱫᱟᱜ? ᱪᱮᱫᱟᱜ ᱠᱚ ᱠᱚ ᱵᱟᱫᱷᱟ ᱦᱮᱸᱮ ᱦᱳᱭ, ᱛᱚ ᱚᱱᱟ ᱠᱚᱫᱚ ᱵᱟᱲᱟᱭ ᱡᱚᱨᱩᱨᱤ ᱠᱟᱱᱟ ᱥᱮ ᱵᱟᱠᱷᱟᱡ ᱫᱤᱱ ᱨᱮ ᱛᱚ ᱮ ᱵᱟᱨᱮ ᱵᱟᱲᱟᱭ ᱜᱮ ᱡᱩᱫᱤ ᱵᱟᱝ ᱛᱟᱦᱮᱱ ᱛᱟᱠᱚᱣᱟ ᱩᱱᱠᱩᱣᱟᱜ, ᱛᱚ ᱩᱱᱠᱩ ᱫᱚ ᱚᱠᱚᱭ ᱥᱮᱬᱟᱣ ᱠᱚᱣᱟᱭ
ᱠᱩᱞᱤ ᱠᱚᱣᱟ ᱠᱚ ᱡᱮ ᱪᱮᱫ ᱯᱮᱸ ᱮᱴᱟᱜᱼᱼ ᱪᱟᱞᱟᱜᱼᱟ ᱡᱩᱫᱤ ᱦᱟᱯᱮᱱ ᱫᱤᱱᱨᱮ ᱚᱱᱠᱟ ᱦᱤᱡᱩᱜ ᱠᱟᱱ ᱫᱤᱱᱨᱮ ᱠᱩᱞᱤᱭᱮᱭᱟᱭ ᱡᱮ ᱱᱚᱣᱟ ᱫᱚ ᱪᱮᱫ ᱠᱟᱱᱟ ᱪᱮᱫᱟᱜ? ᱢᱟ ᱛᱚᱠᱷᱚᱱ ᱢᱟᱱᱮ ᱤᱧ ᱢᱟ ᱵᱟᱹᱧ ᱵᱟᱲᱟᱭᱟ ᱩᱠᱩᱨ ᱟᱞᱮ ᱢᱟ ᱵᱟᱞᱮ ᱢᱟᱱᱟᱣ ᱟᱹᱜᱩᱣ ᱠᱟᱜᱼᱟ ᱛᱚᱠᱷᱚᱱᱳᱣ ᱚᱠᱚᱭ ᱞᱟᱹᱭ ᱫᱟᱲᱮᱭᱟᱜᱼᱟ, ᱡᱮᱦᱮᱛᱩ ᱩᱱᱤ ᱫᱚ ᱱᱮ ᱱᱮᱛᱟᱨ ᱠᱷᱚᱱᱟᱜ ᱟᱨᱠᱤ ᱵᱟᱭ ᱧᱮᱞ ᱤᱫᱤᱭᱮᱫᱟᱭ᱾
ᱦᱩᱸ ᱦᱩᱸ ᱦᱩᱸ ᱟᱫᱚ ᱪᱮᱠᱟ ᱦᱩᱭᱩᱜᱼᱟ ᱚᱱᱟ ᱦᱩᱸ
ᱚᱱᱟ ᱦᱚᱨ ᱛᱮᱢ ᱤᱫᱤᱭᱮᱭᱟ ᱧᱮᱞ? ᱩᱫᱩᱜ ᱟᱭᱟ ᱛᱟᱦᱞᱮ ᱩᱱᱤ ᱦᱟᱯᱮᱱ ᱫᱤᱱ ᱨᱮᱦᱚᱸᱭ ᱞᱟᱹᱭ ᱫᱟᱲᱮᱭᱟᱜᱼᱟᱭ ᱾ ᱡᱮ ᱦᱮᱸ ᱱᱚᱣᱟ ᱫᱚ ᱱᱚᱣᱟ ᱠᱟᱱ ᱛᱟᱞᱮᱭᱟ ᱱᱤᱱ ᱫᱤᱱ ᱠᱷᱚᱱᱟᱜ ᱞᱮ ᱢᱟᱱᱟᱣ ᱟᱜᱩ ᱟᱠᱟᱜ-ᱟ ᱾
ᱦᱚᱭ ᱦᱚᱭ ᱟᱨᱚ ᱚᱱᱟ ᱠᱚᱫᱚ ᱡᱩᱫᱤ ᱵᱟᱝ ᱱᱤᱛ ᱠᱷᱚᱡ ᱡᱩᱫᱤ ᱵᱟᱝ ᱞᱟᱹᱠᱛᱤᱭᱟᱱ ᱡᱩᱫᱤ ᱵᱟᱝ ᱠᱚ ᱢᱚᱱᱮᱭᱟ ᱵᱟᱝ ᱛᱚ ᱦᱤᱡᱩᱜ ᱠᱟᱱ ᱫᱤᱱ ᱨᱮᱫᱚ ᱟᱹᱰᱤ ᱜᱤ ᱱᱤᱭᱟᱹ ᱫᱚ ᱪᱟᱵᱟ ᱩᱛᱟᱹᱨ ᱪᱟᱵᱟᱜ ᱞᱮᱠᱟ ᱪᱟᱵᱟᱜᱼᱟ
ᱟᱹᱰᱤ ᱥᱚᱢᱚᱥᱥᱟ ᱞᱮᱠᱟ ᱥᱚᱢᱚᱥᱥᱟ ᱨᱮ ᱛᱮᱸᱜᱩᱱᱟ ᱟᱨᱠᱤ
ᱦᱳᱭ ᱱᱚᱜᱼᱚᱭ ᱡᱮᱢᱚᱱ ᱛᱮᱦᱤᱧ ᱚᱱᱮᱠ ᱚᱱᱮᱠ ᱡᱟᱭᱜᱟᱮ ᱱᱟᱭᱤᱴ ᱯᱨᱳᱜᱨᱟᱢ ᱠᱚ ᱡᱟᱦᱟᱸ ᱦᱩᱭᱩᱜ ᱠᱟᱱᱟ ᱚᱱᱟ ᱠᱚᱫᱚ ᱱᱤᱛᱚᱜ ᱫᱚ ᱵᱟᱹᱲᱤᱡ ᱥᱮᱫ ᱪᱟᱞᱟᱣ ᱤᱫᱤᱜ ᱠᱟᱱᱟ ᱥᱮ ᱮ ᱵᱟᱨᱮ ᱢᱮᱢᱮᱱ ᱦᱚᱲᱼᱼ ᱢᱮᱢᱮᱱ ᱦᱚᱲ ᱵᱟᱹᱪᱩᱜ ᱠᱚᱣᱟ ᱮ ᱯᱚᱨᱮᱼᱼ ᱛᱚ ᱡᱟᱦᱟᱸᱭ ᱠᱚ ᱥᱟᱞᱟᱜ ᱠᱟᱱᱟ ᱠᱚ ᱥᱮ ᱩᱱᱠᱩ ᱩᱱᱠᱩ ᱩᱱᱠᱩ ᱡᱩᱫᱤ? ᱢᱳᱡᱽᱛᱮ ᱡᱩᱫᱤ ᱥᱟᱨᱵᱷᱮ ᱦᱩᱭᱩᱜᱼᱟ ᱵᱟᱝ ᱛᱚ ᱩᱱᱠᱩ ᱴᱷᱮᱱ ᱱᱤᱭᱟᱹ ᱜᱮ ᱧᱮᱞᱚᱜ ᱠᱟᱱᱟ ᱡᱮ ᱚᱱᱟᱠᱳᱼᱼ ᱢᱟ ᱟᱹᱨᱤ ᱪᱟᱹᱞᱤ ᱱᱤᱭᱮ ᱱᱚᱞᱮᱡᱽ ᱵᱟᱹᱪᱩᱜᱼᱟ ᱚᱞᱚᱜ ᱯᱟᱲᱟᱣ ᱚᱞᱚᱜ ᱯᱟᱲᱦᱟᱣ ᱥᱮ ᱩᱱᱟᱹᱜ ᱫᱷᱮᱭᱟᱱ ᱵᱟᱹᱪᱩᱜ᱾ ᱛᱚ ᱚᱝᱠᱟ ᱚᱱᱠᱟᱱ ᱠᱩ ᱦᱮᱸ ᱡᱟᱦᱟᱸ ᱛᱤᱱᱟᱹᱜ ᱵᱚᱱ ᱚᱱᱟ ᱠᱚᱲᱟᱼᱠᱩᱲᱤ, ᱠᱚ ᱧᱮᱞᱚᱜ ᱠᱟᱱᱟ ᱠᱩ,
ᱦᱩᱸ
ᱚᱱᱟ ᱫᱚ ᱠᱟᱹᱴᱤᱜ ᱮᱵᱟᱨᱮ ᱡᱩᱫᱤ ᱚᱱᱟ ᱯᱨᱚᱜᱨᱟᱢ ᱠᱚᱨᱮ ᱦᱚᱸ ᱡᱩᱫᱤ ᱠᱟᱹᱴᱤᱜ ᱚᱱᱟ ᱠᱚ ᱚᱞᱚᱜ? ᱯᱟᱲᱦᱟᱜ ᱱᱤᱭᱟᱹ ᱡᱩᱫᱤᱜ ᱠᱚ ᱪᱚᱨᱪᱟᱭᱟ ᱥᱮ ᱞᱟᱹᱭᱟ ᱠᱚᱣᱟ ᱠᱚ
ᱦᱩᱸ
ᱛᱟᱦᱞᱮ ᱠᱷᱟᱡᱽᱜᱮ ᱩᱱᱠᱩ ᱚᱞᱚᱜ ᱯᱟᱲᱦᱟᱜ ᱥᱮᱫ ᱢᱟᱱᱮ ᱟᱠᱚᱣᱟᱜ ᱢᱚᱱ ᱪᱟᱞᱟᱜᱼᱟ᱾
ᱦᱩᱸ ᱩᱸ
ᱜᱮ ᱮᱢᱚᱱ ᱠᱟᱱᱟ ᱩᱱᱤ ᱫᱚ ᱚᱞᱚᱜ ᱯᱟᱲᱦᱟᱜ ᱡᱩᱫᱤ ᱵᱟᱝ ᱛᱟᱦᱮᱱᱟ? ᱵᱟᱥ ᱟᱫᱚ ᱦᱟᱺᱫᱤ ᱮᱢᱟ ᱫᱮᱜᱮ ᱚᱱᱟ ᱛᱮᱜᱮ ᱥᱩᱨᱟ ᱫᱮᱜᱮ ᱟᱫᱚ ᱚᱱᱟ ᱛᱮᱜᱮ ᱵᱩᱞᱟᱹᱣ ᱮᱱᱜᱮ ᱛᱟᱦᱞᱮ ᱫᱚ ᱚᱞᱚᱜ ᱯᱟᱲᱦᱟᱣ ᱡᱩᱫᱤ ᱛᱟᱦᱮᱱᱟ ᱛᱚ ᱚᱠᱚᱭ ᱦᱚᱸ ᱵᱟᱝᱠᱚ ᱴᱷᱚᱠᱟᱣ ᱫᱟᱲᱮᱭᱟᱭᱟ᱾ ᱚᱠᱚᱭ ᱦᱚᱸ, ᱢᱟᱱᱮ ᱦᱟᱱᱟ ᱱᱷᱤᱭᱟᱹ ᱵᱟᱝᱠᱚ ᱵᱩᱡᱷᱟᱹᱣ ᱫᱟᱲᱤᱭᱟᱭᱟ ᱾
ᱢᱟᱱᱮ ᱵᱟᱪᱷᱟᱣ ᱫᱟᱲᱮ ᱭᱟᱜᱼᱟᱭ ᱚᱠᱟᱴᱟᱜ ᱵᱷᱟᱜᱤ ᱚᱠᱟᱴᱟᱜ ᱵᱟᱹᱲᱤᱡ ᱥᱚᱵᱽ ᱜᱮ ᱵᱟᱪᱷᱟᱣ ᱫᱟᱲᱮᱭᱟᱜᱼᱟᱭ ᱡᱟᱦᱟᱸ ᱞᱟᱹᱠᱛᱤᱭᱟᱱ ᱠᱟᱱᱟ ᱩᱱᱤ ᱚᱱᱟ ᱫᱚ ᱵᱩᱡᱽ ᱧᱟᱢᱟᱭ ᱡᱮ ᱦᱮᱸ ᱱᱤᱭᱟᱹ ᱫᱚ ᱤᱧᱟᱹᱜ ᱤᱭᱟᱹ ᱞᱟᱹᱜᱤᱫ ᱢᱟᱱᱮ ᱡᱚᱨᱩᱨᱤ ᱜᱮᱭᱟ ᱛᱚ ᱚᱱᱟ ᱛᱮ ᱚᱞᱚᱜ? ᱚᱞᱚᱜ ᱯᱟᱲᱦᱟᱣ ᱫᱚ ᱟᱹᱰᱤᱜᱮ ᱡᱚᱨᱩᱨᱤ ᱜᱮᱭᱟ ᱚᱞᱚᱜ ᱯᱟᱲᱦᱟᱜ ᱛᱮᱦᱮᱧ ᱮᱴᱟᱜᱼᱼ ᱮᱴᱟᱜ ᱟᱨ ᱛᱚ ᱦᱚᱲ ᱢᱮᱱᱟᱜ ᱠᱚᱣᱟ ᱢᱟᱹᱱᱢᱤ ᱫᱷᱟᱹᱨᱛᱤ ᱨᱮ ᱟᱵᱚ ᱢᱚᱛᱚ ᱛᱚ ᱵᱟᱪᱩᱜ ᱵᱚᱱᱟ ᱥᱮ ᱦᱚᱲ ᱥᱮ ᱮᱵᱟᱨᱮ ᱩᱱᱠᱩ ᱫᱚ ᱚᱞᱚᱜ ᱯᱟᱲᱦᱟᱜ ᱫᱤᱠ ᱫᱤᱭᱮ ᱧᱮᱞ ᱧᱮᱞ ᱠᱚᱼᱼ ᱧᱮᱞ ᱠᱚᱣᱟᱵᱮᱱ ᱛᱤᱱᱟᱹᱜ ᱠᱚ ᱞᱟᱦᱟᱜ ᱠᱟᱱᱟ᱾
ᱞᱟᱦᱟᱜ ᱠᱟᱱᱟ ᱾
ᱛᱚ ᱫᱟᱣ ᱱᱩᱠᱩ ᱠᱚ ᱧᱟᱢᱟ ᱦᱟᱸᱜ ᱦᱤᱡᱩᱜ ᱠᱟᱱ ᱫᱤᱱ ᱨᱮ ᱡᱩᱫᱤ ᱚᱞᱚᱜ ᱯᱟᱲᱦᱟᱜ ᱵᱟᱝ ᱠᱚ ᱠᱚᱨᱟᱣᱟ᱾ ᱛᱚ ᱟ ᱚᱱᱟ ᱜᱮᱛᱚ ᱧᱮᱞᱚᱜ ᱠᱟᱱᱟ ᱱᱩᱠᱩ ᱡᱮᱢᱚᱱ ᱜᱷᱟᱨᱚᱼᱼ ᱡᱮᱢᱚᱱ ᱩᱱᱠᱩ ᱠᱚᱲᱟ ᱠᱩᱲᱤ ᱜᱤᱫᱽᱨᱟᱹ ᱜᱮ ᱦᱩᱸ ᱩᱱᱠᱩ ᱜᱮ ᱢᱟ ᱚᱱᱟ ᱠᱚᱨᱮ ᱫᱚᱢᱮ ᱠᱚ ᱫᱟᱲᱟ ᱵᱟᱲᱟᱭ ᱥᱮ
ᱫᱚᱢᱮ ᱠᱚ ᱫᱟᱬᱟ ᱵᱟᱲᱟᱭ ᱠᱟᱱᱟ, ᱦᱟᱸᱰᱮ ᱯᱨᱳᱜᱨᱟᱢ ᱦᱩᱭᱩᱜ ᱠᱟᱱᱟ ᱦᱟᱸᱰᱮ ᱠᱚᱼᱼ
ᱦᱩᱸ ᱦᱳᱭ, ᱛᱚ ᱡᱟᱦᱟᱸᱭ ᱚᱱᱟ ᱠᱚ ᱚᱨᱜᱟᱱᱟᱭᱤᱡᱽ ᱫᱟ ᱩᱱᱠᱩ ᱵᱟᱝ ᱩᱱᱠᱩ ᱠᱟᱹᱴᱤᱡ ᱩᱱᱠᱩ ᱡᱩᱚᱫᱤ ᱚᱱᱟ ᱤᱭᱟᱹ ᱡᱩᱫᱤ ᱠᱚ ᱠᱚᱨᱟᱣᱟ ᱠᱷᱟᱹᱞᱤ ᱚᱱᱟ ᱚᱞᱚᱜ ᱯᱟᱲᱦᱟᱣ ᱱᱤᱭᱮ ᱫᱤᱭᱮ ᱡᱩᱫᱤ ᱠᱤᱪᱷᱩ ᱠᱚ ᱞᱟᱹᱭ ᱟᱠᱚᱣᱟ ᱯᱨᱳᱜᱨᱟᱢ ᱥᱩᱨᱩᱜ ᱢᱟᱱᱮ ᱥᱩᱨᱩᱜ ᱞᱟᱦᱟᱨᱮ ᱚᱞᱚᱜ ᱯᱟᱲᱦᱟᱜ ᱫᱤᱠ ᱫᱤᱭᱮ ᱡᱩᱫᱤ ᱠᱚ ᱡᱟᱦᱟᱱᱟᱜ ᱠᱚ ᱞᱟᱹᱭ ᱟᱠᱚᱣᱟ ᱛᱟᱦᱚᱞᱮ ᱠᱷᱟᱱᱡ ᱫᱚ ᱢᱟᱱᱮ ᱩᱱᱠᱩ ᱵᱟᱝᱠᱩ ᱢᱟᱱᱮ ᱦᱤᱡᱩᱜ ᱠᱟᱱ ᱫᱤᱱᱨᱮ ᱵᱟᱹᱲᱤᱡ ᱦᱚᱨ ᱥᱮᱫ ᱵᱟᱝ ᱠᱚ ᱪᱟᱞᱟᱣ ᱫᱟᱲᱮᱭᱟᱜᱼᱟ ᱦᱮᱸ ᱥᱮ ᱵᱟᱝ ᱟᱵᱮᱱᱟᱜ ᱤᱭᱟᱹᱛᱮ ᱞᱟᱹᱭ ᱵᱮᱱ ᱠᱟᱹᱴᱤᱡ
ᱟᱹᱞᱤᱧᱟᱜ ᱞᱟᱹᱭ ᱛᱮᱦᱚᱸ ᱚᱱᱟᱜᱮ ᱡᱩᱫᱤ ᱡᱟᱦᱟᱸ ᱚᱱᱠᱟ ᱯᱨᱳᱜᱨᱟᱢ ᱠᱚᱠᱚ ᱥᱟᱯᱲᱟᱣᱮᱜᱼᱟ ᱚᱱᱟ ᱠᱚ ᱠᱟᱹᱴᱤᱡ ᱱᱚᱡᱚᱨ ᱮᱢ ᱫᱚᱨᱠᱟᱨ ᱠᱟᱱᱟ ᱟᱵᱚ ᱥᱟᱱᱛᱟᱲ ᱥᱚᱢᱟᱡᱽ ᱠᱷᱚᱱᱟᱜ ᱫᱚ ᱾ ᱡᱮᱦᱮᱛᱩ ᱮᱴᱟᱜ ᱫᱤᱠᱩ ᱪᱷᱟᱹᱛᱤᱠ ᱠᱚᱫᱚ ᱮᱢᱱᱤ ᱛᱮᱜᱮ ᱟᱵᱚ ᱥᱟᱱᱛᱟᱲ ᱫᱚ ᱟᱹᱰᱤ ᱞᱟᱛᱟᱨ ᱨᱮᱠᱚ ᱢᱚᱱᱮ ᱵᱚᱱᱟ ᱾ ᱜᱮᱭᱟ ᱛᱚ ᱠᱟᱹᱴᱤᱡ ᱚᱞᱚᱜ ᱯᱟᱲᱦᱟᱣ ᱠᱟᱛᱮᱫ ᱡᱩᱫᱤ ᱠᱟᱹᱴᱤᱡ ᱵᱚᱱ ᱞᱟᱦᱟ ᱥᱮᱫ ᱵᱚᱱ ᱛᱟᱲᱟᱢ ᱫᱟᱲᱮᱭᱟᱜᱼᱟ ᱟᱨᱚ ᱵᱷᱟᱜᱤᱜᱼᱟ ᱡᱮ ᱟᱨ ᱡᱟᱦᱟᱸᱭ ᱠᱚᱵᱤᱱ ᱞᱟᱹᱭ ᱠᱮᱫᱟ ᱠᱚ ᱚᱨᱜᱟᱱᱟᱭᱤᱡ ᱮᱜᱼᱟ ᱚᱱᱟ ᱠᱚᱨᱮᱱᱟᱜ ᱩᱱᱠᱩ ᱠᱚᱦᱚᱸ ᱟᱹᱞᱤᱧᱟᱜ ᱢᱮᱱᱫᱚ ᱡᱩᱫᱤ ᱚᱱᱟ ᱠᱚ ᱫᱤᱠ ᱠᱷᱟᱱᱟ ᱫᱚ ᱠᱟᱹᱴᱤᱡ ᱠᱚᱢᱟ ᱟᱠᱚ ᱟᱨᱠᱤ ᱯᱨᱳᱜᱨᱟᱢ ᱯᱨᱳᱜᱨᱟᱢ ᱠᱷᱚᱱᱟᱜ ᱵᱟᱠᱷᱟᱡ ᱟᱹᱵᱤᱱ ᱦᱚᱸᱵᱤᱱ ᱵᱟᱲᱟᱭ ᱜᱮᱭᱟ ᱫᱤᱥᱚᱢ ᱨᱮᱱ ᱦᱚᱲ ᱠᱚ ᱵᱟᱲᱟᱭ ᱜᱮᱭᱟ ᱱᱮᱛᱟᱨ ᱨᱮᱱ ᱠᱚᱲᱟ ᱠᱩᱲᱤ ᱠᱚ ᱪᱮᱫ ᱞᱮᱠᱟ ᱠᱚ ᱦᱟᱨᱟ ᱨᱟᱠᱟᱵᱚᱜ ᱠᱟᱱᱟ‌ ᱚᱞᱚᱜ ᱯᱟᱲᱦᱟᱜ ᱾ ᱱᱤᱡᱮᱨᱟᱜ ᱟᱹᱨᱤᱪᱟᱹᱞᱤ ᱵᱟᱝ ᱧᱮᱞ ᱠᱟᱛᱮ ᱦᱟᱸᱰᱮ ᱠᱚ ᱪᱟᱞᱟᱜ ᱠᱟᱱᱟ ᱦᱟᱸᱰᱮ ᱠᱚ ᱦᱤᱞᱟᱹᱣ ᱟᱛᱮᱫ ᱠᱚ ᱮᱱᱮᱡᱮᱜᱼᱟ ᱟᱨ ᱠᱚ ᱦᱤᱡᱩᱜ ᱠᱟᱱᱟ ᱟᱨ ᱱᱤᱡᱮᱨᱟᱜ ᱤᱭᱟᱹ ᱥᱮᱫ ᱫᱚ ᱩᱱᱟᱹᱜ ᱢᱟᱱᱮ ᱫᱷᱮᱭᱟᱱ ᱵᱟᱝᱠᱚ ᱮᱢᱮᱫᱼᱟ ᱾
ᱦᱩᱸ ᱦᱳᱭ ᱤᱱᱟᱹᱜᱮ ᱚᱞᱚᱜ ᱯᱟᱲᱦᱟᱜ ᱫᱚ ᱟᱹᱰᱤ ᱜᱮ ᱡᱚᱨᱩᱨᱤ ᱠᱟᱱᱟ ᱠᱟᱨᱚᱱ ᱦᱤᱡᱩᱜ ᱠᱟᱱ ᱫᱤᱱ ᱫᱚ ᱰᱤᱡᱤᱴᱮᱞ ᱡᱩᱜᱽ ᱦᱤᱡᱩᱜ ᱠᱟᱱᱟ ᱥᱮ ᱾
ᱦᱩᱸ ᱦᱩᱸ ᱦᱩᱸ
ᱰᱤᱡᱤᱴᱮᱞ ᱡᱩᱜᱽ ᱦᱤᱡᱩᱜ ᱠᱟᱱᱟ ᱾ ᱚᱱᱟ ᱮᱵᱟᱨᱮ ᱚᱱᱟ ᱡᱩᱜᱽ ᱨᱮ ᱥᱚᱵ ᱠᱤᱪᱷᱩ ᱰᱤᱡᱤᱴᱮᱞ
ᱦᱩᱸ
ᱯᱚᱨᱮ ᱵᱟᱠᱷᱟᱡ ᱡᱩᱫᱤ ᱚᱞᱚᱜ ᱡᱩᱫᱤ ᱠᱚ ᱧᱮᱞ ᱵᱚᱱᱟ ᱱᱩᱠᱩ ᱢᱟ ᱚᱞᱚᱜ ᱯᱟᱲᱦᱟᱜ ᱥᱮ ᱚᱞᱚᱜ ᱯᱟᱲᱦᱟᱜ ᱫᱤᱠ ᱫᱤᱭᱮ ᱛᱟᱭᱚᱢ ᱜᱮᱭᱟ ᱠᱚ ᱛᱟᱦᱚᱞᱮ ᱛᱚ ᱩᱱᱠᱩ ᱠᱚ ᱴᱷᱚᱠᱟᱣ ᱠᱚᱣᱟ ᱾ ᱛᱚ ᱛᱮᱦᱮᱧ ᱚᱱᱟ ᱡᱟᱭᱜᱟ ᱨᱮ ᱦᱩᱭᱩᱜ ᱠᱟᱱ ᱜᱮᱭᱟ ᱚᱱᱠᱟ ᱜᱤ
ᱠᱟᱱ ᱜᱮᱭᱟ ᱚᱱᱠᱟ ᱫᱤᱥᱚᱢ ᱠᱚᱨᱮ ᱡᱟᱦᱟᱸ ᱠᱚᱨᱮ ᱵᱟᱠᱚ ᱚᱞᱚᱜ ᱯᱟᱲᱦᱟᱜ ᱠᱟᱱᱟ ᱚᱝᱠᱟ ᱠᱚ- ᱡᱩᱢᱤ ᱡᱟᱭᱜᱟ ᱠᱚᱦᱚᱸ ᱠᱚ ᱨᱮᱡᱮᱜ ᱠᱚᱣᱟ ᱪᱮᱫ ᱦᱚᱸ ᱵᱟᱠᱚ ᱞᱟᱹᱭ ᱫᱟᱲᱮᱭᱟᱜ ᱠᱟᱱᱟ ᱟᱠᱚᱣᱟᱜ ᱡᱤᱱᱤᱥ ᱛᱟᱦᱮᱸ ᱠᱟᱛᱮ ᱦᱚᱸ
ᱦᱳᱭ ᱦᱳᱭ ᱛᱚ ᱜᱚᱝᱠᱮ ᱟᱹᱰᱤᱱ ᱵᱮᱥ ᱢᱚᱸᱡᱽ ᱜᱮ ᱵᱩᱡᱷᱟᱹᱣ ᱮᱱᱟ ᱟᱭᱢᱟ ᱥᱟᱨᱦᱟᱣ ᱟᱵᱮᱱ
ᱦᱮᱸ ᱟᱭᱢᱟ ᱥᱟᱨᱦᱟᱣ ᱟᱵᱤᱱ ᱦᱚᱸ
ᱚᱠᱛᱚ ᱦᱚᱸ ᱦᱩᱭᱱᱟ ᱢᱟ ᱛᱟᱞᱦᱮ ᱟᱨᱦᱚ ᱦᱟᱜ ᱨᱚᱯᱚᱲ ᱦᱩᱭᱩᱜᱼᱟ ᱦᱮᱸ ᱦᱮᱸ ᱢᱟ